ᱦᱮᱞᱳ ᱦᱮᱞᱳ
ᱦᱮᱞᱳ ᱦᱮᱞᱳ
ᱦᱮᱸ ᱟᱸᱡᱚᱢ ᱫᱟᱢ ᱨᱚᱲ ᱦᱮᱸ ᱟᱸᱡᱚᱢᱮᱫ ᱟᱹᱧ ᱟᱢ ᱟᱸᱡᱚᱢ ᱫᱟᱢ? ᱦᱮᱸ ᱡᱚᱦᱟᱨ ᱜᱮ
ᱦᱮᱸ ᱪᱤᱠᱟᱹᱭ ᱫᱟᱢ
ᱟᱨ ᱪᱤᱠᱟᱹ ᱵᱟᱝᱜᱮ ᱫᱩᱲᱩᱵ ᱵᱟᱲᱟ ᱟᱠᱟᱱᱟᱧ᱾
ᱸ ᱨᱚᱲ ᱠᱟᱹᱴᱤᱡ ᱠᱟᱴᱟ ᱠᱟᱴᱟ ᱟᱡᱚᱢᱚᱜ ᱠᱟᱱ ᱛᱟᱢ ᱫᱚ
ᱚ ᱨᱚᱲ ᱵᱟᱝ ᱟᱸᱚᱢᱚᱜ ᱠᱟᱱᱟ ᱱᱮᱴᱚᱣᱟᱨᱠ ᱰᱤᱥᱴᱟᱵᱮᱜᱼᱟ ᱦᱳᱭᱛᱳ ᱱᱤᱛᱳᱜ ᱟᱸᱡᱚᱢᱮᱜ ᱟᱢ
ᱦᱮᱸ ᱱᱤᱛᱚᱜ ᱫᱚ ᱟᱸᱡᱚᱢᱚᱜ ᱠᱟᱱᱟ᱾
ᱚ
ᱪᱤᱠᱟᱹᱭ ᱫᱟᱢ ᱫᱩᱲᱩᱵ ᱟᱠᱟᱱᱟᱹᱧ ᱤᱧ ᱫᱚ ᱟᱯᱮ ᱥᱮᱫ ᱫᱟᱜ ᱫᱟᱭ ᱥᱮ ᱵᱟᱝ
ᱦᱮᱸ ᱫᱟᱜ ᱫᱟᱜ ᱮᱫᱟᱭ
ᱱᱚᱱᱛᱮ ᱦᱚᱸ ᱫᱟᱜ ᱫᱟᱭ ᱜᱚᱨᱚᱢ ᱠᱟᱱᱟ ᱫᱟᱜ ᱮᱫ ᱨᱮᱦᱚᱸᱭ ᱜᱚᱨᱚᱢ ᱠᱟᱱᱟ ᱠᱟᱹᱴᱤᱡ ᱜᱩᱱᱴᱟᱹᱱᱤ ᱵᱩᱡᱷᱟᱹᱜ ᱠᱟᱱᱟ ᱫᱚᱢᱮ
ᱦ ᱡᱚᱨᱚᱭᱮᱫ ᱨᱮᱦᱚᱸᱭ ᱦᱮᱸ ᱚᱱᱠᱟ ᱫᱚ ᱡᱚᱨᱚᱜ ᱠᱟᱱᱟ ᱢᱤᱫᱼᱵᱟᱨ ᱛᱯᱚᱱᱚᱜ
ᱵᱟᱝ ᱟᱸᱡᱚᱢᱚᱜ ᱠᱟᱱᱟ ᱨᱚᱲ ᱠᱟᱴᱟ ᱠᱟᱴᱟ ᱟᱸᱡᱚᱢᱚᱜ ᱠᱟᱱᱟ ᱨᱚᱲ
ᱱᱤᱛᱚᱜ ᱟᱸᱡᱚᱢᱚᱜ ᱠᱟᱱᱟ?
ᱦᱮᱸ ᱱᱤᱛᱳᱜ ᱫᱚ ᱟᱡᱚᱢᱚᱜ
ᱚ ᱫᱚᱢᱮ ᱱᱮᱴᱣᱟᱨᱠ ᱮ ᱰᱤᱥᱴᱟᱵᱟᱼᱟ ᱚ ᱟᱯᱮ ᱥᱮᱫ ᱫᱚ ᱛᱤᱱᱟᱹᱜ ᱡᱳᱨ ᱮ ᱫᱟᱜ ᱮᱫᱟ?
ᱫᱚᱢᱮ ᱫᱚ ᱵᱟᱝᱟ ᱠᱟᱹᱴᱤᱡ ᱤᱱᱠᱟᱹ ᱡᱷᱤᱯᱤᱨ ᱡᱷᱤᱯᱤᱨ ᱮ ᱫᱟᱜ ᱮᱫᱟ ᱫᱚᱢᱮ ᱫᱚ ᱵᱟᱭ ᱫᱟᱜ ᱮᱫᱟ᱾
ᱟᱞᱮ ᱥᱮᱫ ᱚᱱᱠᱟ ᱜᱮ ᱚᱛ ᱦᱚᱸ ᱵᱟᱝ ᱞᱚᱦᱚᱫ ᱟᱠᱟᱱᱟ ᱢᱤᱫ ᱵᱟᱨ
ᱚ ᱟᱨ ᱜᱚᱨᱚᱢ ᱫᱟᱭ ᱥᱮ ᱵᱟᱝ
ᱜᱚᱨᱚᱢ ᱫᱚ ᱵᱩᱡᱷᱟᱹᱜ ᱠᱟᱱᱟ ᱵᱷᱟᱯᱟᱜ ᱠᱟᱱᱟ ᱥᱮ ᱠᱷᱟᱱ ᱚᱛ ᱠᱳ ᱞᱚᱦᱚᱜ ᱠᱷᱟᱱ ᱨᱮᱭᱟᱲ ᱧᱚᱜ ᱵᱩᱡᱷᱟᱹᱣ ᱠᱚᱜᱟ᱾ ᱚ ᱡᱚᱢ ᱵᱟᱲᱟ ᱥᱮ ᱟᱹᱨᱤ
ᱦᱮᱸ ᱡᱚᱢ ᱠᱤᱫᱤᱧ ᱟᱢ ᱫᱚ
ᱦᱮᱸ ᱤᱧ ᱦᱚᱸᱧ ᱡᱚᱢ ᱠᱮᱫᱟ᱾
ᱪᱮᱫ ᱮᱢ ᱡᱚᱢ ᱠᱮᱫᱟ ᱫᱟᱠᱟ?
ᱦᱳᱭ ᱫᱟᱠᱟᱧ ᱡᱚᱢ ᱠᱮᱫᱟ᱾
ᱩ ᱪᱮᱫ ᱩᱫᱩ?
ᱟᱢᱫᱚ ᱤᱭᱟᱹ ᱪᱮᱫ ᱠᱚ ᱞᱟᱹᱭᱟ ᱢᱩᱱᱜᱟᱹ ᱟᱲᱟᱜ ᱵᱷᱟᱡᱽ ᱢᱩᱱᱜᱟᱹ ᱟᱲᱟᱜ ᱵᱷᱟᱹᱡᱤ ᱟᱨ ᱨᱟᱥᱮ ᱟᱨ ᱵᱮᱸᱜᱟᱲ ᱟᱹᱞᱩ ᱟᱨ ᱥᱳᱣᱟᱵᱤᱱ
ᱚ ᱟᱹᱰᱤ ᱵᱮᱥ ᱯᱮ ᱩᱛᱩᱹᱣ ᱠᱟᱜᱼᱟ ᱛᱚ ᱦᱮᱸ ᱟᱸᱡᱚᱢ ᱠᱟᱹᱫᱟᱹᱧ
ᱚ ᱟᱢ ᱫᱚ
ᱤᱭᱟᱹ ᱵᱩᱨᱩ ᱵᱚᱸᱜᱟ ᱧᱮᱞ ᱵᱟᱯᱮ ᱪᱟᱞᱟᱜᱼᱟ?
ᱟ ᱵᱩᱨᱩ ᱵᱚᱸᱜᱟ ᱧᱮᱞ ᱟᱦᱚᱸ ᱢᱚᱱᱮ ᱦᱩᱭᱩᱜ ᱠᱟᱱ ᱛᱟᱦᱮᱸᱱ ᱪᱟᱞᱟᱣ ᱦᱩᱭᱩᱜᱼᱟ ᱟᱫᱚ ᱱᱚᱝᱠᱟ ᱫᱟᱜ ᱞᱮᱠᱷᱟᱱ ᱪᱟᱞᱟᱜ ᱨᱮ ᱠᱳᱱᱳ ᱤᱱᱴᱟᱨᱮᱥᱴ ᱵᱟᱹᱱᱩᱜᱼᱟ ᱫᱟᱜ ᱞᱚᱥᱚᱫᱚᱜᱼᱟ ᱫᱚᱢᱮ ᱞᱮᱧᱡᱮᱛ ᱞᱚᱥᱚᱜ
ᱦᱮᱸ ᱛᱚ ᱟᱫᱚ ᱤᱭᱟᱹ ᱥᱤᱲᱤ ᱠᱚ ᱵᱮᱱᱟᱣ ᱟᱠᱟᱫ ᱫᱚ
ᱥᱤᱲᱤ ᱢᱟᱠᱚ ᱵᱮᱱᱟᱣ ᱟᱠᱟᱜᱼᱟ ᱟᱫᱚ ᱢᱟᱱᱮ ᱫᱟᱜ ᱫᱟᱜ ᱛᱮ ᱩᱱᱟᱹᱜ ᱧᱮᱞ ᱨᱮ ᱨᱟᱹᱥᱠᱟᱹ ᱠᱚ ᱵᱟᱝ ᱵᱩᱡᱷᱟᱹᱜᱼᱟ ᱢᱟᱱᱮ ᱫᱟᱜ ᱡᱚᱨᱚᱭᱟ ᱡᱩᱫᱤ ᱥᱟᱨᱟᱫᱤᱱ ᱚᱱᱟ ᱯᱟᱛᱟ ᱴᱟᱺᱰᱤ ᱨᱮᱦᱚᱸ ᱫᱟᱜ ᱫᱚ ᱪᱷᱯᱚᱨ ᱪᱷᱯᱚᱨᱢ ᱮᱱᱮᱡ ᱦᱚᱸ ᱵᱟᱢ ᱫᱟᱲᱮᱭᱟᱜ ᱟ ᱨᱟᱹᱥᱠᱟᱹ ᱦᱚᱸ ᱵᱟᱝ ᱦᱩᱭᱩᱜᱼᱟ᱾ ᱛᱟᱨᱯᱚᱨᱮ ᱪᱮ ᱚᱱᱟ ᱠᱚᱨᱮᱜ ᱦᱚᱸ ᱞᱚᱥᱚᱫᱚᱜᱼᱟ ᱞᱮᱸᱡᱮᱫ ᱞᱚᱥᱚᱫ ᱦᱚ
ᱟᱫᱚ ᱛᱚᱠᱷᱚᱱ ᱵᱩᱨᱩ ᱵᱚᱸᱜᱟ ᱛᱮᱫᱚ ᱯᱟᱞᱮᱫ ᱯᱷᱟᱸᱠᱟᱭ ᱜᱮᱭᱟ ᱦᱟᱸᱜ
ᱦᱩᱸ ᱯᱷᱟᱠᱟ ᱠᱷᱟᱱᱮ ᱯᱷᱟᱠᱟᱭᱟ ᱵᱟᱠᱷᱟᱱ ᱫᱚ ᱵᱟᱠᱷᱟᱱ ᱫᱚ ᱫᱟᱜᱟ ᱠᱟᱨᱚᱱ ᱵᱩᱨᱩ ᱵᱚᱸᱜᱟ ᱨᱮᱫᱚ ᱫᱟᱠ ᱜᱮᱭᱟᱭ ᱯᱨᱚᱛᱤ ᱵᱚᱪᱷᱚᱨ ᱜᱮ᱾ ᱟᱨ ᱛᱚ ᱵᱮᱥᱤ ᱫᱤᱱ ᱫᱚ ᱵᱟᱹᱱᱩᱜᱼᱟ ᱱᱚᱜᱼᱚᱭ ᱥᱚᱱᱤ ᱥᱚᱱᱤᱵᱟᱨ ᱫᱚ ᱯᱩᱡᱤᱭᱟ ᱨᱚᱵᱤᱵᱟᱹᱨ
ᱦᱮᱸ ᱛᱚ ᱟᱨ ᱤᱭᱟᱹ ᱪᱮᱫ ᱠᱚ ᱞᱟᱹᱭᱟ ᱚᱠᱟ ᱦᱤᱞᱳᱜ ᱯᱮ ᱪᱟᱞᱟᱜᱼᱟ ᱛᱟᱦᱞᱮ ᱵᱩᱨᱩ ᱵᱚᱸᱜᱟ ᱧᱮᱞ ᱫᱚ?
ᱫᱚ ᱨᱚᱵᱤᱵᱟᱨ ᱦᱤᱞᱳᱜ ᱩᱱ ᱦᱤᱞᱳᱜ ᱜᱮ ᱥᱟᱱᱛᱟᱲ ᱫᱚ ᱵᱤᱥᱤ ᱠᱚ ᱪᱟᱞᱟᱜᱼᱟ ᱥᱚᱱᱤᱵᱟᱨ ᱦᱤᱞᱳᱜ ᱫᱚ ᱵᱟᱹᱲᱛᱤ ᱫᱚ ᱫᱤᱠᱩ ᱠᱚ ᱪᱟᱞᱟᱜ ᱜᱮᱭᱟ ᱩᱱᱦᱤᱞᱚᱜ ᱫᱚ ᱯᱩᱡᱟᱹ ᱯᱩᱡᱟᱹ ᱦᱩᱭᱩᱜ ᱜᱮᱭᱟ ᱛᱚ ᱩᱱ ᱦᱤᱞᱳᱜ ᱫᱚ ᱟᱨ ᱥᱟᱱᱛᱟᱲ ᱫᱚ ᱨᱚᱵᱤᱵᱟᱨ ᱦᱤᱞᱚᱜ ᱤᱱᱟᱹ ᱠᱟᱨᱚᱱ ᱛᱮᱠᱚ ᱪᱟᱞᱟᱜᱼᱟ
ᱚ ᱚᱱᱮ ᱡᱮᱫᱤᱱ ᱵᱟᱲᱟ ᱜᱷᱟᱴ ᱦᱩᱭᱩᱜᱟ ᱩᱱ ᱦᱤᱞᱳᱜ ᱯᱮ ᱪᱟᱞᱟᱜᱼᱟ
ᱦᱳᱭ ᱩᱱ ᱦᱤᱞᱳᱜ ᱫᱚ ᱮᱱᱮᱡ ᱥᱮᱨᱮᱧ ᱦᱩᱭᱩᱜᱼᱟ ᱯᱟᱛᱟ ᱴᱟᱺᱰᱤ ᱨᱮ ᱟᱹᱰᱤ ᱨᱟᱹᱥᱠᱟᱹ
ᱦᱮᱸᱛᱚ ᱦᱮᱸ ᱨᱟᱹᱥᱠᱟᱹ ᱜᱮ ᱵᱩᱡᱷᱟᱹᱜᱼᱟ ᱛᱚᱠᱷᱚᱱ ᱫᱚ ᱟᱨ ᱤᱭᱟᱹ ᱪᱮᱫ ᱠᱚ ᱞᱟᱹᱭᱟ ᱰᱨᱮᱥ ᱠᱚᱢ ᱦᱟᱛᱟᱣᱱᱟ ᱪᱟᱞᱟᱜ ᱞᱟᱹᱜᱤᱫ᱾
ᱪᱟᱞᱟᱜ ᱞᱟᱹᱜᱤᱫ ᱦᱚᱸ ᱦᱟᱛᱟᱣ ᱦᱟᱛᱟᱣ ᱠᱟᱜ ᱟᱹᱧ ᱟᱹᱰᱤ ᱢᱟᱲᱟᱝ ᱨᱮᱜᱮ᱾ ᱟᱹᱣᱨᱤᱧ ᱫᱚᱦᱚ ᱠᱟᱜᱼᱟ ᱵᱟᱹᱧ ᱦᱚᱨᱚᱜ ᱠᱟᱫᱟ ᱞᱟᱹᱭᱫᱟᱹᱧ ᱡᱩᱫᱤᱧ ᱪᱟᱞᱟᱜᱼᱟ ᱛᱟᱦᱚᱞᱮᱧ ᱦᱚᱨᱚᱜᱟ ᱦᱟᱜ
ᱚ ᱟᱪᱪᱷᱟ ᱟᱨ ᱤᱭᱟᱹ ᱪᱮᱫ ᱠᱚ ᱞᱮᱭ ᱪᱮᱫ ᱛᱮ ᱛᱮᱯᱮ ᱪᱟᱞᱟᱜᱼᱟ ᱜᱟᱹᱰᱤ ᱛᱮ
ᱦᱮᱸ ᱜᱟᱹᱲᱤᱛᱮ ᱱᱚᱸᱰᱮ ᱠᱷᱚᱱ ᱡᱩᱫᱤ ᱞᱮ ᱪᱟᱞᱟᱜᱼᱟ ᱛᱟᱦᱞᱮ ᱜᱟᱹᱰᱤᱛᱮ᱾ ᱵᱟᱝ ᱜᱮ ᱟᱫᱚ ᱴᱳᱴᱳ ᱦᱮᱱᱟᱜ ᱛᱚ ᱴᱳᱴᱳ ᱫᱚᱞᱮ ᱢᱮᱱ ᱢᱮᱛᱟᱫᱤ ᱛᱟᱦᱮᱸᱱ ᱟᱫᱚ ᱞᱟᱹᱭᱟ ᱦᱮᱸ ᱪᱟᱞᱟᱜ ᱛᱤᱧᱟᱹ ᱟᱫᱚ ᱨᱤᱡᱟᱵᱷᱼᱼ ᱛᱚ ᱵᱟᱝ ᱦᱩᱭ ᱠᱟᱱᱟ ᱞᱟᱦᱟᱼᱼ ᱟᱞᱮ ᱚᱲᱟᱜ ᱨᱮᱱᱟᱜ ᱫᱚ ᱵᱟᱝ ᱟᱹᱛᱩ ᱨᱮ ᱢᱮᱱᱟᱜᱼᱟ᱾ ᱦᱳᱭ ᱯᱷᱩᱞᱠᱩᱥᱢᱟ ᱠᱟᱱᱟ᱾ ᱦᱮᱸ ᱪᱟᱞᱟᱜᱼᱟ᱾
ᱚ
ᱪᱟᱞᱟᱜᱼᱟ ᱞᱟᱹᱭ ᱫᱟ ᱛᱚ ᱡᱟᱦᱟᱸ ᱴᱳᱴᱞᱮ ᱢᱮᱛᱟᱭ ᱛᱟᱦᱮᱸ ᱩᱱᱤ ᱞᱟᱹᱭᱫᱟᱭ ᱪᱟᱞᱟᱜ ᱟ
ᱚ ᱟᱪᱪᱷᱟ ᱫᱤᱭᱮ ᱚᱠᱚᱭ ᱠᱚᱯᱮ ᱪᱟᱜᱼᱟ ᱛᱟᱦᱚᱞᱮ?
ᱚ ᱚᱠᱚᱭ ᱠᱚ ᱡᱩᱫᱤ ᱞᱮ ᱪᱟᱞᱟᱜᱼᱟ ᱦᱳᱭ ᱚᱲᱟᱜ ᱦᱚᱲ
ᱚ ᱟᱫᱚ ᱴᱳᱴᱳ ᱨᱮᱫᱚ ᱛᱤᱱᱟᱹᱜ ᱜᱟᱱ ᱯᱮ ᱥᱟᱵᱚᱵ ᱛᱮ?
ᱴᱳᱴᱳ ᱨᱮ ᱪᱷᱚ ᱡᱚᱱ᱾ ᱛᱩᱨᱩᱭ ᱦᱚᱲ ᱟᱨ ᱛᱩᱨᱩᱭ ᱦᱚᱲ ᱠᱷᱚᱱ ᱵᱟᱹᱲᱛᱤ ᱵᱟᱢ ᱥᱟᱵᱼᱟ ᱦᱩᱸ
ᱦᱮᱸᱛᱚ ᱦᱮᱸ ᱟᱨ ᱩᱱᱟᱹᱜ ᱥᱟᱺᱜᱤᱧ ᱪᱟᱞᱟᱣ ᱥᱮ ᱠᱟᱹᱴᱤᱡ ᱦᱚᱵᱚᱨ ᱠᱟᱛᱮᱜ ᱪᱟᱞᱟᱣ ᱫᱚ ᱠᱟᱴᱤᱡ ᱟᱹᱰᱤ ᱠᱚᱥᱴᱚ ᱜᱮ ᱵᱩᱡᱷᱟᱹᱜᱼᱟ᱾
ᱦᱮᱸ ᱦᱮᱸ
ᱦᱩᱸ
ᱟᱫᱚ ᱚᱸᱰᱮ ᱢᱟᱢᱟ ᱜᱷᱚᱨ ᱠᱷᱚᱱ ᱦᱚᱸ ᱞᱟᱹᱭᱮᱫ ᱛᱟᱦᱮᱸ ᱠᱟᱱᱟ ᱢᱟᱢᱟ ᱤᱭᱟᱹ ᱫᱚ ᱡᱮ ᱦᱤᱡᱩᱜ ᱢᱮ ᱱᱚᱸᱰᱮ ᱚᱸᱰᱮ ᱠᱷᱚᱱᱟᱜ ᱪᱟᱞᱟᱜ ᱚᱸᱰᱮ ᱠᱷᱚᱱ ᱫᱚ ᱟᱹᱰᱤ ᱥᱩᱨ ᱜᱮᱭᱟ ᱛᱟᱲᱟᱢ ᱛᱮ ᱪᱟᱞᱟᱣ ᱜᱟᱱᱚᱜᱼᱟ ᱚᱸᱰᱮ ᱠᱷᱚᱱ᱾ ᱟᱫᱚ ᱪᱮᱫ ᱪᱤᱠᱟᱹᱜ ᱠᱟᱱᱟ ᱦᱟᱜ ᱪᱟᱞᱟᱜ ᱤᱧ ᱪᱮ ᱵᱟᱝ ᱞᱟᱹᱭ ᱮᱫ ᱛᱤᱧ ᱪᱟᱞᱟᱜ ᱜᱮ ᱞᱟᱹᱭᱮᱫ ᱛᱟᱦᱮᱱᱤᱧ ᱡᱩᱫᱤᱧ ᱪᱟᱞᱟᱜᱼᱟ ᱛᱟᱦᱞᱮ ᱥᱚᱱᱤᱵᱟᱨ ᱦᱤᱞᱳᱜ ᱦᱟᱸᱜ ᱫᱟᱫᱟᱧ ᱤᱫᱤ ᱦᱚᱴᱚᱭᱟ ᱤᱫᱤ ᱦᱚᱴᱚ ᱟᱹᱧᱟᱭ ᱦᱟᱸᱜ᱾
ᱚ ᱟᱪᱪᱷᱟ ᱟᱪᱪᱷᱟ
ᱛᱤᱱᱟᱹᱜ ᱥᱟᱺᱜᱤᱧᱟ ᱟᱢ ᱢᱟᱢ ᱢᱟ ᱛᱟᱠᱚ ᱚᱲᱟᱜ ᱠᱷᱚᱱᱟᱜ ᱵᱩᱨᱩ ᱵᱚᱸᱜᱟ ᱫᱚ
ᱵᱮᱥᱤ ᱫᱚ ᱵᱟᱝ ᱥᱟᱹᱜᱤᱧᱟ ᱦᱮ ᱛᱤᱱᱟᱹᱜ ᱤᱧ ᱞᱟᱹᱭ ᱟᱢᱟ ᱟᱨ ᱡᱟᱦᱟᱸ ᱠᱚᱭ ᱵᱚᱱ ᱪᱟᱞᱟᱜᱼᱟ ᱩᱱᱟᱹᱜ ᱦᱚᱸ ᱵᱟᱝ ᱥᱟᱺᱜᱤᱧᱟ ᱚᱱᱟ ᱠᱷᱚᱱ ᱚᱱᱟ ᱠᱷᱚᱱ ᱢᱟᱱᱮ ᱦᱮᱸ ᱦᱮᱸ ᱟᱵᱚ ᱡᱟᱦᱟᱸ ᱨᱟᱭᱯᱩᱨ ᱠᱷᱚᱱ ᱠᱚᱞᱮᱡᱽ ᱵᱚᱱ ᱪᱟᱜ ᱟ ᱥᱮ ᱚᱱᱟ ᱨᱮᱱᱟᱜ ᱡᱩᱫᱤᱢ ᱚᱨᱫᱷᱮᱠ ᱚᱫᱷᱮᱠᱟ ᱛᱤᱱᱟᱹᱜ ᱴᱟ ᱦᱩᱭᱩᱭ ᱩᱱᱟᱹᱜ
ᱚ ᱟᱪᱪᱷᱟ ᱟᱪᱪᱷᱟ ᱚᱡᱟᱞᱟ ᱛᱟᱦᱚᱞᱮ ᱵᱮᱥ ᱜᱮᱛᱚ ᱛᱟᱦᱚᱞᱮ ᱚᱸᱰᱮ ᱠᱷᱚᱱᱟᱜ ᱜᱮ ᱪᱟᱞᱟᱜ ᱢᱮ ᱚᱸᱰᱮ ᱠᱷᱚᱱᱟᱜ ᱜᱮ ᱛᱟᱦᱚᱞᱮ ᱯᱚᱭᱥᱟ ᱵᱟᱝ ᱠᱷᱚᱨᱪᱟᱜ ᱛᱟᱢᱟ ᱚᱸᱰᱮ ᱠᱷᱚᱱᱟᱜ ᱫᱚ
ᱦᱮᱸ ᱚᱸᱰᱮ ᱠᱷᱚᱱ ᱦᱚᱸ
ᱟᱢ ᱢᱟ ᱟᱹᱜᱩ ᱛᱟᱯᱮ ᱪᱟᱞᱟᱜ ᱯᱮ ᱢᱤᱫ ᱥᱟᱶᱛᱮ ᱡᱚᱛᱚᱢ ᱦᱚᱲ
ᱦᱮᱸ ᱦᱮᱸ ᱚᱱᱟ ᱫᱚ ᱚᱱᱠᱟᱜᱮ ᱞᱟᱹᱭᱮᱫ ᱛᱟᱦᱮᱸ ᱦᱤᱡᱩᱜ ᱱᱚᱰᱮ ᱠᱷᱚᱱ ᱚᱱᱠᱟ ᱩᱱᱟᱹᱜ ᱠᱷᱚᱨᱚᱪ ᱨᱮᱱᱟᱜ ᱵᱟᱹᱲᱛᱤ ᱜᱷᱚᱲᱟ ᱠᱚᱢ ᱠᱚ ᱦᱟᱛᱟᱣᱟ
ᱚᱠᱟᱨᱮ ᱢᱮᱱᱟᱜ ᱢᱮᱭᱟ ᱨᱚᱲ ᱵᱷᱟᱜᱮ ᱴᱷᱤᱠ ᱵᱟᱝ ᱟᱸᱡᱚᱢᱚᱜ ᱠᱟᱱ ᱫᱚ ᱠᱟᱹᱴᱤᱡ ᱤᱭᱟᱹ ᱢᱟᱱᱮ ᱪᱮᱫ ᱛᱮᱢ ᱨᱚᱲ ᱠᱟᱱᱟ ᱦᱮᱰᱯᱷᱳᱱ ᱛᱮ
ᱵᱟᱜ ᱵᱟᱜ ᱱᱤᱛᱚᱜ ᱟᱸᱡᱚᱢ ᱫᱟ
ᱦᱮᱸ ᱱᱤᱛᱚᱜ ᱫᱚ ᱟᱸᱡᱚᱢᱚᱜ ᱠᱟᱱᱟ ᱱᱤᱛᱚᱜ ᱫᱚ ᱦᱮᱸ ᱟᱸᱡᱚᱢ ᱫᱤᱧ ᱟᱸᱡᱚᱢ ᱫᱤᱧ ᱟᱢ ᱟᱡᱚᱢ ᱫᱟᱢ
ᱦᱮᱸ ᱟᱸᱡᱚᱢ ᱫᱤᱧ
ᱚᱜᱸ ᱫᱤᱭᱮ ᱢᱮᱥ ᱛᱤᱥ ᱦᱚᱸ ᱮᱢ ᱦᱤᱡᱩᱜᱼᱟ ᱛᱟᱦᱚᱞᱮ
ᱪᱟᱞᱟᱜ ᱤᱧ ᱵᱩᱨᱩ ᱵᱚᱸᱜᱟ ᱠᱚ ᱯᱟᱨᱚᱢ ᱠᱟᱛᱮ
ᱵᱩᱨᱩ ᱵᱚᱸᱜᱟ ᱛᱟᱭᱚᱢ
ᱦᱳᱭ ᱦᱳᱭ
ᱚ ᱵᱩᱨᱩ ᱵᱚᱸᱜᱟ ᱫᱷᱟᱣ ᱵᱩᱨᱩ ᱵᱚᱸᱜᱟ ᱡᱤᱫᱤ ᱧᱮᱞ ᱡᱩᱫᱤᱢ ᱪᱟᱜ-ᱟ ᱰᱷᱮᱨ ᱧᱚᱜ ᱞᱟᱹᱰᱩ ᱦᱟᱛᱟᱣ ᱟᱹᱜᱩ ᱫᱟᱨᱟᱭ ᱢᱮ
ᱟᱪᱪᱷᱟ ᱵᱟᱝᱠᱷᱟᱱ ᱪᱚᱞᱚ ᱥᱮ ᱡᱚᱛᱚ ᱦᱚᱲ ᱡᱷᱚᱛᱚ ᱡᱚᱛᱚ ᱦᱚᱲ ᱜᱮᱵᱚᱱ ᱪᱟᱞᱟᱜᱼᱟ ᱟᱢ ᱢᱤᱫ ᱥᱟᱶ ᱡᱚᱛᱚ ᱵᱚᱱ ᱪᱟᱞᱟᱜᱼᱟ ᱟᱹᱰᱤ ᱨᱟᱹᱥᱠᱟᱹ ᱵᱩᱡᱷᱟᱹᱜᱼᱟ ᱮᱸᱰᱮᱠᱷᱟᱱ ᱦᱳᱭ
ᱟᱫᱚ ᱪᱮᱫ ᱠᱚ ᱞᱟᱹᱭ-ᱟ ᱤᱭᱟᱹ ᱥᱮᱨᱚᱠᱚᱢ ᱢᱟᱱᱮ ᱡᱟᱢᱟ ᱠᱚᱦᱚᱸ ᱵᱟᱝ ᱦᱟᱛᱟᱣ ᱦᱩᱭ ᱠᱟᱱᱟ ᱥᱮ ᱢᱟᱱᱮ ᱚᱱᱟ ᱤᱫᱤ ᱠᱟᱛᱮ ᱫᱚ ᱡᱮ ᱱᱤᱛ ᱫᱷᱟᱣ ᱫᱚ ᱵᱩᱨᱩ ᱵᱚᱸᱜᱟ ᱪᱟᱞᱟᱜ ᱦᱩᱭᱩᱜᱼᱟ ᱡᱟᱢᱟ ᱦᱟᱛᱟᱣ ᱦᱩᱭᱩᱜᱼᱟ ᱥᱮ ᱪᱮᱫ ᱟᱫᱚ ᱚᱱᱟ ᱛᱮᱭᱟᱜ ᱟᱨᱦᱚ ᱫᱟᱜ ᱮᱫᱟᱭ ᱥᱮ ᱠᱟᱹᱴᱤᱡ ᱟ ᱫᱚ ᱩᱱᱟᱹᱜ ᱴᱟᱜ ᱫᱚ ᱡᱩᱛ ᱵᱟᱝ ᱵᱩᱡᱷᱟᱹᱜ-ᱟ ᱦᱟᱜ ᱥᱮ
ᱡᱟᱢᱟ ᱠᱚᱫᱚ ᱵᱟᱝ ᱞᱟᱜᱟᱜᱼᱟ ᱡᱟᱦᱟᱸ ᱢᱮᱱᱟᱜᱼᱟ ᱚᱱᱟ ᱠᱚᱛᱮ ᱜᱮ ᱪᱚᱥᱮ
ᱦᱤᱸᱦᱤᱸ ᱠᱟᱹᱴᱤᱡ ᱨᱮᱦᱚᱸ ᱛᱩᱹᱵ ᱨᱮᱦᱚᱸ ᱛᱚ
ᱦᱮᱸ
ᱟᱨ ᱪᱮᱫ ᱠᱚ ᱞᱟᱹᱭ-ᱟ ᱪᱮᱠᱠᱟᱢ ᱯᱟᱲᱦᱟᱜ ᱠᱟᱱᱟ
ᱯᱟᱲᱦᱟᱣ ᱯᱟᱲᱦᱟᱜ ᱠᱟᱹᱱᱟᱹᱧ ᱢᱳᱴᱟᱢᱩᱴᱤ ᱚᱛ ᱨᱮᱱᱟᱜ ᱥᱟᱶᱛᱮ ᱠᱟᱹᱢᱤ ᱠᱟᱹᱢᱤ ᱠᱚ ᱦᱩᱭᱩᱜ ᱠᱟᱱᱟ ᱠᱟᱹᱢᱤ ᱵᱟᱲᱟ ᱦᱩᱭᱩᱜ ᱠᱟᱱᱟ ᱛᱟᱯᱚᱨᱮ ᱯᱟᱲᱦᱟᱜ ᱦᱩᱭᱩᱜ ᱠᱟᱱᱟ
ᱟᱨ ᱱᱮᱴ ᱯᱚᱨᱤᱠᱠᱷᱟ ᱫᱚ ᱪᱮᱠᱠᱟᱢ ᱮᱢ ᱠᱮᱫᱟ
ᱱᱮᱴ ᱯᱚᱨᱤᱠᱠᱷᱟ ᱢᱟᱱᱮ ᱞᱟᱦᱟ ᱞᱟᱦᱟ ᱵᱟᱪᱷᱟ ᱡᱟᱦᱟᱸ ᱯᱚᱨᱤᱠᱠᱷᱟ ᱮᱢ ᱠᱟᱜᱼᱟ ᱥᱮ ᱚᱱᱟ ᱠᱷᱚᱱ ᱫᱚ ᱵᱷᱟᱜᱮ ᱠᱤᱭᱟᱜ ᱠᱟᱨᱚᱱ ᱥᱟᱱᱛᱟᱞᱤ ᱯᱮᱯᱟᱨ ᱱᱤᱡᱮᱨᱟᱜ ᱥᱟᱵᱡᱮᱠᱴ ᱯᱮᱯᱟᱨ ᱨᱮᱱᱟᱜ ᱠᱚᱥᱪᱮᱱ ᱫᱚ ᱨᱚᱲ ᱟᱸᱡᱚᱢ ᱮᱫᱟ
ᱦᱮᱸ ᱟᱸᱡᱚᱢᱚᱜ ᱠᱟᱱᱟ ᱦᱮᱸ ᱟᱸᱡᱚᱢ ᱫᱤᱧ ᱟᱸᱡᱚᱢ ᱫᱤᱧ
ᱚ ᱟᱪᱪᱷᱟ ᱟᱪᱪᱷᱟ ᱢᱮᱱᱫᱟᱹᱧ ᱞᱟᱦᱟ ᱵᱟᱨ ᱡᱟᱦᱟᱸ ᱯᱚᱨᱤᱠᱠᱷᱟ ᱮᱢ ᱠᱟᱜᱼᱟ ᱚᱱᱟ ᱠᱷᱚᱱ ᱫᱚ ᱵᱷᱟᱜᱤ ᱟᱱᱰ ᱱᱤᱡᱮ ᱥᱟᱵᱡᱮᱠᱴ ᱯᱮᱯᱟᱨ ᱨᱮᱱᱟᱜ ᱠᱚᱥᱪᱮᱱ ᱫᱚ ᱟᱹᱰᱤ ᱤᱡᱤ ᱜᱮ ᱛᱟᱦᱮᱸ ᱠᱟᱱᱟ ᱯᱮᱨᱟᱭ ᱞᱮᱠᱟ ᱚᱱᱠᱟ ᱜᱮ ᱤᱡᱤ ᱛᱟᱦᱮᱸ ᱠᱟᱱᱟ
ᱥᱟᱵᱡᱮᱠᱴ ᱯᱮᱯᱟᱨ ᱨᱮᱱᱟᱜ
ᱦᱳᱭ ᱦᱳᱭ ᱢᱮᱱᱟᱜ ᱢᱟᱱᱮ ᱯᱨᱟᱭ ᱞᱮᱠᱟᱜᱮ ᱡᱟᱦᱟᱸ ᱠᱚ ᱯᱟᱲᱦᱟᱣ ᱞᱤᱱᱟᱹᱧ ᱚᱱᱟ ᱠᱚ ᱠᱷᱚᱱ ᱜᱮ ᱦᱮᱡᱠᱟᱱᱟ ᱟᱨ ᱡᱮᱱᱟᱨᱮᱞ ᱯᱮᱯᱟᱨ ᱨᱮ ᱠᱟᱹᱴᱤᱡ ᱴᱟᱯ ᱚᱱᱟ ᱫᱚ ᱯᱨᱮᱠᱴᱤᱥ ᱡᱩᱫᱤ ᱵᱟᱝ ᱛᱟᱦᱮᱱᱟ ᱥᱮ ᱵᱟᱢ ᱠᱚᱨᱟᱣ ᱫᱟᱲᱮᱭᱟᱜᱼᱟ ᱚᱱᱟ ᱫᱚ
ᱦᱮᱸᱛᱚ ᱦᱮᱸ ᱚᱱᱟ ᱫᱚ ᱚᱱᱠᱟ ᱦᱤᱡᱩᱜ ᱜᱮᱭᱟ ᱛᱚ
ᱦᱮᱸ
ᱛᱤᱱᱟᱹᱜ ᱛᱵᱩ ᱛᱤᱱᱟᱹᱜ ᱜᱟᱱ ᱴᱷᱤᱠᱚᱜᱼᱟ ᱢᱟᱱᱮ ᱯᱟᱥ ᱞᱮᱠᱟᱢ ᱵᱩᱡᱷᱟᱹᱣᱮᱫ-ᱟ ᱞᱟᱹᱭ ᱫᱤᱧ ᱯᱟᱥ ᱞᱮᱠᱟᱢ ᱵᱩᱡᱷᱟᱹᱣ ᱫᱟ
ᱡᱮᱱᱟᱨᱮᱞ ᱯᱮᱯᱟᱨ ᱥᱮᱱ ᱫᱚ ᱵᱟᱝ-ᱟ ᱱᱚᱣᱟ ᱥᱟᱵᱡᱮᱠᱴ ᱯᱮᱯᱟᱨ ᱜᱮ ᱥᱚᱢᱵᱷᱚᱵᱚᱱᱟ ᱢᱟᱱᱮ ᱢᱮᱱᱟᱜ ᱚᱱᱠᱟᱧ ᱵᱩᱡ ᱮᱫᱼᱟ ᱟᱫᱚᱢ ᱢᱟᱱᱮ ᱯᱩᱨᱟᱹᱯᱩᱨᱤ ᱫᱚ ᱵᱟᱹᱧ ᱞᱟᱹᱭ ᱫᱟᱨᱮᱭᱟ ᱠᱟᱱᱟ ᱛᱚ ᱚᱱᱟ ᱢᱩᱫᱽ ᱨᱮ ᱡᱩᱫᱤ ᱵᱷᱩᱞ ᱵᱷᱟᱞ ᱠᱟᱱᱟ ᱠᱤᱪᱷᱩ ᱠᱤᱪᱷᱩ ᱡᱤᱱᱤᱥ ᱦᱩᱭᱩᱜ ᱜᱮᱭᱟ ᱥᱮ ᱵᱟᱲᱟᱭᱟᱜ ᱦᱚᱸᱚᱢ ᱵᱷᱩᱞ ᱦᱚᱴᱚ ᱠᱟᱜᱼᱟ
ᱦᱳᱭ
ᱟᱨ ᱱᱤᱭᱟᱹ ᱵᱟᱨ ᱫᱚ ᱪᱤᱠᱟᱹᱭᱮᱱᱟ ᱱᱮᱴ ᱯᱚᱨᱤᱠᱠᱷᱟ ᱚᱰᱮ ᱯᱷᱟᱥᱴᱮ ᱡᱮᱱᱟᱨᱮᱞ ᱯᱮᱯᱟᱨᱤᱧ ᱠᱚᱨᱟᱣ ᱠᱮᱫᱼᱟ ᱛᱚ ᱚᱱᱟ ᱚᱱᱟ ᱨᱮᱜᱮ ᱵᱟᱹᱲᱛᱤ ᱴᱟᱭᱤᱢ ᱮᱢ ᱠᱟᱫᱟ ᱮᱢᱚᱱ ᱠᱚᱥᱪᱟᱱ ᱧᱮᱞ ᱠᱟᱛᱮ ᱵᱩᱡᱷᱟᱹᱣ ᱜᱮ ᱵᱟᱢ ᱵᱩᱡᱷᱟᱹᱣ ᱫᱟᱲᱮᱭᱟᱜᱼᱟ ᱯᱮᱥᱮᱡᱽ ᱛᱟᱦᱮᱸ ᱠᱟᱱᱟ ᱦᱳᱭ ᱦᱳᱭ ᱯᱮᱥᱮᱡ ᱛᱟᱦᱮᱸᱠᱟᱱᱟ ᱮᱠᱫᱚᱢ ᱵᱟᱢ ᱵᱩᱡᱷᱟᱹᱣ ᱫᱟᱲᱮᱭᱟᱜᱼᱟ ᱴᱟᱯ ᱛᱟᱦᱮᱸ ᱠᱟᱱᱟ ᱵᱟᱝ ᱫᱚ ᱥᱟᱵᱡᱮᱠᱴ ᱯᱮᱯᱟᱨ ᱠᱚ ᱥᱚᱦᱚᱪ ᱠᱟᱜ ᱛᱮ ᱡᱮᱱᱟᱨᱮᱞ ᱯᱮᱯᱟᱨ ᱴᱟᱯ ᱱᱟ ᱛᱚ ᱥᱟᱵᱡᱮᱠᱴ ᱯᱮᱯᱟᱨ ᱠᱚᱨᱟᱣ ᱨᱮᱫᱚ ᱴᱟᱭᱤᱢ ᱟᱹᱰᱤ ᱥᱩᱢᱩᱝ ᱥᱩᱢᱩᱝ ᱛᱟᱦᱮᱸ ᱠᱟᱱᱟ ᱦᱟᱹᱭ ᱯᱷᱟᱹᱭᱤᱧ ᱠᱚᱨᱟᱣ ᱠᱮᱫᱟ ᱠᱤᱪᱷᱩ ᱢᱟᱛᱚ ᱛᱤᱱᱟᱹᱜ ᱪᱷᱚ ᱥᱟᱛᱴᱤ ᱫᱚ ᱠᱞᱤᱠ ᱜᱮ ᱵᱟᱝ ᱠᱞᱤᱠ ᱠᱟᱱ ᱛᱤᱧᱟ ᱚᱛᱷᱪᱚ ᱤᱧ ᱱᱚᱰᱮᱧ ᱥᱟᱵᱢᱤᱴ ᱠᱟᱫᱟ ᱵᱟᱝ ᱥᱟᱵᱢᱤᱴ ᱠᱟᱱᱟ ᱛᱟᱨᱯᱚᱨᱮ ᱟᱵᱟᱨ ᱦᱟᱹᱭ ᱯᱷᱟᱹᱭ ᱚᱠᱷᱚᱱ ᱫᱩ ᱢᱤᱱᱤᱴ ᱠᱤ ᱛᱤᱱᱟᱹᱜ ᱛᱤᱱ ᱢᱤᱱᱤᱴ ᱢᱮᱱᱟᱜᱼᱟ ᱛᱟᱨᱯᱚᱨᱮ ᱡᱷᱚᱛᱚ ᱤᱭᱟᱹ ᱠᱟᱛᱮᱧ ᱧᱮᱞᱫᱟ ᱡᱮ ᱵᱟᱝ ᱥᱟᱵᱢᱤᱴ ᱠᱟᱱ ᱛᱤᱧᱟ ᱛᱟᱯᱚᱨ ᱟᱵᱟᱨ ᱦᱟᱺᱭ ᱯᱷᱟᱹᱭ ᱦᱟᱺᱭ ᱯᱷᱟᱹᱭ ᱥᱟᱵᱢᱤᱴ ᱠᱟᱫᱟ ᱢᱤᱫᱴᱮᱱ ᱢᱟᱛᱚ ᱵᱟᱹᱧ ᱫᱟᱲᱮᱭᱟᱫᱟ ᱛᱮᱜᱮ ᱴᱟᱭᱤᱢ ᱢᱩᱪᱟᱹᱫ ᱮᱱᱟ ᱢᱟᱱᱮ ᱫᱚᱢᱮᱢ ᱯᱨᱮᱠᱴᱤᱥ ᱞᱟᱜᱟᱜᱼᱟ ᱯᱨᱮᱠᱴᱤᱥ ᱞᱮᱠᱷᱟᱱᱮᱢ ᱟᱢ ᱚᱠᱚᱭ ᱦᱚᱸ ᱵᱟᱭ ᱟᱴᱠᱟ ᱫᱟᱲᱮᱭᱟᱢᱟ ᱡᱮᱟᱨᱮᱢ ᱧᱟᱢᱫᱟ
ᱦᱮᱸ ᱦᱮᱸ ᱚᱨᱟᱜ ᱚᱲᱟᱜ ᱨᱮᱫᱚ ᱪᱮᱫ ᱠᱚᱯᱮ ᱠᱟᱹᱢᱤᱭ ᱫᱟᱯᱮ
ᱦᱮᱸ ᱱᱤᱛᱚᱜ ᱫᱚ ᱠᱟᱹᱢᱤ ᱠᱚᱫᱚ ᱵᱟᱹᱱᱩᱜᱼᱟ ᱠᱤᱪᱷᱩ ᱢᱟᱲᱟᱝ ᱫᱚ ᱳᱭ ᱠᱚᱥᱟᱞᱟ ᱠᱚ ᱠᱚᱴᱟ ᱦᱩᱭᱩᱜ ᱠᱟᱱ ᱛᱟᱦᱮᱸᱱ ᱚᱱᱟ ᱠᱚᱫᱚ ᱪᱟᱵᱟ ᱠᱟᱱᱟ ᱱᱤᱛᱚᱜ ᱫᱚ ᱚᱲᱟᱜ ᱨᱮᱜᱮ
ᱦᱩᱸ
ᱦ ᱦᱳᱭ ᱟᱯᱮ ᱫᱚ ᱪᱮᱫ ᱠᱚᱯᱮ ᱠᱟᱹᱢᱤ ᱵᱟᱲᱟᱭᱮᱫᱟ
ᱟᱞᱮ ᱫᱚ ᱢᱮᱱᱟᱜ ᱞᱮᱜᱮᱭᱟ ᱪᱮ ᱪᱮᱫ ᱦᱚᱸ ᱵᱟᱝᱜᱮ ᱪᱮᱫ ᱮᱢ ᱠᱟᱹᱢᱤᱭᱟ ᱡᱟᱹᱯᱩᱫ ᱨᱮᱫᱚ ᱟᱨ ᱛᱚᱞᱟ ᱠᱚ ᱮᱨ ᱠᱮᱫᱼᱟ ᱯᱮ ᱥᱮ ᱵᱟᱝ
ᱦᱮᱸ ᱛᱚᱞᱟ ᱠᱚᱫᱚᱞᱮ ᱮᱨ ᱠᱟᱜᱼᱟ
ᱩᱸ
ᱦᱟᱨᱟ ᱦᱚᱸ ᱦᱟᱨᱟ ᱠᱟᱱᱟ ᱟᱨ ᱠᱤᱪᱷᱩ ᱡᱟᱦᱟᱸᱭ ᱢᱟᱲᱟᱝ ᱛᱮᱠᱚ ᱮᱨ ᱠᱟᱜᱼᱟ ᱩᱱᱠᱩᱣᱟᱜ ᱢᱟᱛᱚ ᱨᱚᱦᱚᱭ ᱜᱟᱱᱚᱜ ᱠᱟᱱ ᱛᱟᱠᱚᱣᱟ ᱫᱟᱜ ᱵᱟᱱᱩᱜ ᱵᱟᱱᱩᱜ ᱛᱮ ᱵᱟᱠᱚ ᱨᱚᱦᱚᱭᱫᱟ ᱫᱟᱜ ᱞᱮᱠᱷᱟᱱ ᱜᱮ ᱦᱳᱭᱛᱚ ᱩᱱᱠᱩ ᱫᱚᱠᱚ ᱨᱚᱦᱚᱭᱮᱫᱟ
ᱚ ᱟᱪᱪᱷᱟ ᱢᱟᱱᱮ ᱦᱟᱨᱟᱜ ᱠᱟᱱ ᱛᱟᱠᱚᱣᱟ ᱥᱮ ᱪᱮᱫ?
ᱟᱞᱮ ᱛᱟᱭᱚᱢ ᱞᱮ ᱜᱤᱰᱤ ᱠᱟᱜᱼᱟ᱾ ᱱᱮ-ᱮ ᱠᱟᱹᱴᱤᱡ ᱠᱟᱹᱴᱤᱡ ᱦᱟᱨᱟᱜ ᱠᱟᱱᱟ ᱟᱨ ᱟᱹᱰᱤ ᱜᱟᱱ ᱪᱟᱹᱥᱤ ᱜᱮ ᱟᱹᱰᱤ ᱢᱟᱲᱟᱝ ᱛᱮᱠᱚ ᱜᱤᱰᱤ ᱟᱠᱟᱫᱼᱟ᱾
ᱟᱪᱪᱷᱟ
ᱫᱤᱭᱮ ᱛᱟᱨᱯᱚᱨᱮ ᱤᱭᱟᱹ ᱪᱮᱫ ᱠᱚ ᱞᱟᱹᱭᱟ ᱟᱯᱮᱭᱟᱜ ᱛᱟᱞᱮ ᱛᱤᱱᱟᱹᱜ ᱥᱮᱬᱟ ᱥᱮᱬᱟ ᱟᱠᱟᱱ ᱛᱟᱯᱮᱭᱟ ᱴᱚᱞᱟ ᱫᱚ?
ᱟᱞᱮᱭᱟᱜ ᱟᱞᱮ ᱫᱚ ᱫᱟᱜ ᱞᱮᱠᱷᱟᱱ ᱦᱚᱭᱛᱚ ᱨᱚᱦᱚᱭ ᱫᱚ ᱜᱟᱱᱚᱜᱼᱟ ᱟᱨ ᱢᱤᱫ ᱥᱚᱯᱛᱟᱦ ᱠᱤ ᱰᱮᱲ ᱥᱚᱯᱛᱟᱦᱚ ᱚᱛ ᱠᱷᱟᱱ ᱜᱮ
ᱟᱯᱮᱭᱟᱜ ᱦᱚᱸᱛᱚ ᱥᱮᱬᱟ ᱟᱠᱟᱱ ᱛᱟᱯᱮᱭᱟ ᱥᱮ
ᱦᱮᱸ
ᱦᱩᱭ ᱠᱟᱱᱟ ᱴᱟᱭᱤᱢ ᱠᱟᱴᱟᱣ ᱢᱮ